ᱦᱮᱞᱳ
ᱦᱮᱸ
ᱦᱟ ᱟᱹᱞᱤᱧᱟᱜ ᱨᱚᱲ ᱵᱮᱤᱱ ᱟᱸᱡᱚᱢ ᱧᱟᱢ ᱮᱫᱟ?
ᱦᱮᱸ ᱟᱹᱯᱤᱱ ᱟᱹᱞᱤᱧᱟᱜ ᱨᱚᱲ
ᱦᱮᱸ ᱟᱸᱡᱚᱢᱚᱜ ᱠᱟᱱ ᱜᱮᱭᱟ ᱾ ᱪᱮᱫ ᱠᱚᱵᱤᱱ ᱪᱤᱠᱟᱹ ᱵᱟᱲᱟᱭᱮᱫᱟ ᱱᱤᱭᱟᱹ ᱜᱷᱟᱹᱲᱤ ᱫᱚ? ᱦᱮᱸ ᱱᱟᱯᱟᱭ ᱵᱟᱲᱟ ᱜᱮᱭᱟ ᱱᱤᱭᱟᱹ ᱜᱷᱟᱹᱲᱤ ᱫᱚ, ᱟᱹᱵᱤᱱ ᱪᱮᱫᱞᱮᱠᱟ ᱱᱤᱭᱟᱹ ᱜᱷᱟᱹᱲᱤ?
ᱟᱹᱞᱤᱧ ᱦᱚᱸ ᱱᱟᱯᱟᱭ ᱵᱟᱲᱟᱜ ᱜᱮᱭᱟ᱾
ᱚ ᱟᱨ ᱱᱤᱭᱟᱹ ᱜᱷᱟᱹᱲᱤᱡ ᱪᱮᱫ ᱠᱚᱵᱤᱱ ᱠᱟᱹᱢᱤ ᱵᱟᱲᱟᱭᱮᱫᱼᱟ?
ᱟᱫᱚ ᱱᱤᱭᱟᱹ ᱜᱷᱟᱹᱲᱤᱡ ᱫᱚ ᱠᱟᱹᱢᱤ ᱵᱚᱞᱛᱮ ᱜᱮᱞᱮ ᱠᱟᱹᱢᱤ ᱫᱚ ᱵᱟᱹᱱᱩᱜᱼᱟ ᱪᱟᱥ ᱠᱟᱹᱢᱤ᱾
ᱦᱮ ᱟᱨ ᱠᱟᱹᱢᱤ ᱠᱚᱫᱚ ᱪᱮᱫᱞᱮᱠᱟ?
ᱠᱟᱹᱢᱤ ᱵᱚᱞᱛᱮ ᱜᱮᱞᱮ ᱦᱚᱲᱚ ᱨᱚᱦᱚᱭ᱾
ᱦᱮᱸ ᱟᱫᱚ ᱠᱟᱱ
ᱦᱮᱸ ᱢᱟᱱᱮ
ᱠᱚᱢ ᱠᱚᱢ ᱫᱚ ᱫᱟᱜ ᱠᱟᱱᱟ ᱛᱚ ᱚᱱᱟ ᱠᱚᱜᱮ ᱨᱚᱦᱚᱭ ᱞᱟᱜᱟᱜ ᱠᱟᱱᱟ ᱟᱨᱠᱤ᱾
ᱟᱪᱪᱷᱟ ᱟᱪᱪᱷᱟ᱾
ᱟᱯᱮᱥᱮᱫ ᱵᱟᱭ ᱫᱟᱜ ᱮᱫ ᱛᱮ?
ᱦᱩᱸ ᱟᱞᱮᱥᱮᱫ ᱫᱟᱜᱮᱫ ᱛᱟᱦᱮᱱᱟ ᱱᱚᱜᱼᱚᱭ ᱫᱟᱜᱮᱫ ᱛᱟᱦᱮᱱᱟᱭ ᱟᱹᱰᱤ ᱡᱳᱨ ᱛᱮᱜᱮ ᱟᱨᱠᱤ ᱢᱟᱱᱮ ᱫᱤᱱᱟᱹᱢ ᱫᱤᱱ ᱜᱮ ᱫᱟᱜᱮᱫ ᱛᱟᱦᱮᱱᱟᱭ ᱟᱹᱤᱱ ᱠᱷᱚᱱᱟᱜ ᱜᱮ᱾ ᱟᱫᱚ ᱱᱚᱜ ᱚᱭ ᱵᱟᱨᱯᱮ ᱫᱤᱱ ᱢᱟᱲᱟᱝ ᱠᱷᱚᱱ ᱟᱨᱠᱤ ᱵᱟᱭ ᱫᱟᱜ ᱮᱫ ᱛᱟᱦᱮᱱᱟ ᱟᱨᱚ ᱦᱚᱞᱟ ᱟᱹᱭᱩᱵ ᱵᱮᱲᱟᱭ ᱫᱟᱜ ᱠᱮᱫᱼᱟ ᱦᱚᱞᱟ ᱛᱮᱦᱮᱧ ᱫᱟᱜ ᱠᱮᱫᱟᱭ ᱫᱟᱜ ᱫᱚ ᱢᱟ ᱠᱟᱱ ᱜᱮ ᱟᱫᱚ ᱟᱠᱟ ᱛᱚᱞᱟ ᱠᱚᱫᱚ ᱦᱟᱨᱟ ᱧᱚᱜ ᱠᱟᱱ ᱜᱮᱭᱟ ᱢᱮᱱᱠᱷᱟᱱ ᱟᱹᱣᱨᱤ ᱨᱚᱦᱚᱭ ᱦᱩᱭᱩᱜᱼᱟ ᱟᱨᱠᱤ ᱟᱯᱮᱥᱮᱫ ᱫᱚ ᱪᱮᱫ ᱞᱮᱠᱟ ᱫᱟᱜ ᱡᱟᱹᱲᱤ ᱠᱚ?
ᱛᱟᱦᱮᱸ ᱠᱟᱱᱟ ᱢᱟᱱᱮ ᱵᱟᱨᱥᱤᱧ ᱯᱮ ᱢᱟᱦᱟ ᱫᱚ ᱵᱟᱭ ᱫᱟᱜ ᱟᱠᱟᱫᱟ ᱟᱨᱠᱤ᱾ ᱟᱨ ᱛᱮᱦᱤᱧ ᱥᱮᱛᱟᱜ ᱠᱷᱚᱱᱮ ᱫᱟᱜ ᱫᱟᱜ ᱛᱮᱦᱤᱧ ᱫᱚ ᱢᱟᱱᱮ ᱯᱩᱡᱟᱹ ᱦᱚᱸ ᱛᱟᱦᱮᱸᱠᱟᱱᱟ ᱛᱚ ᱦᱟᱱᱮ ᱵᱤᱯᱚᱫ ᱛᱟᱨᱮᱱᱤ ᱯᱩᱡᱟᱹ ᱟᱫᱚ ᱚᱱᱟ ᱦᱤᱥᱟᱹᱵ ᱛᱮᱪᱚᱭ ᱫᱟᱜ ᱠᱮᱫ᱾
ᱵᱟᱠᱷᱟᱱ ᱫᱚ ᱠᱟᱹᱴᱤᱡ ᱫᱚ ᱴᱟᱱ ᱴᱟᱱ ᱜᱮ ᱛᱟᱦᱮᱸ ᱠᱟᱱᱟ ᱟᱨᱠᱤ᱾ ᱯᱮ ᱫᱤᱱ ᱜᱟᱱ ᱵᱟᱭ ᱫᱟᱜ ᱟᱠᱟᱫᱟ᱾
ᱦᱮᱸ, ᱟᱨ ᱪᱮᱫ ᱞᱮᱠᱟ ᱟᱥᱮᱫ ᱜᱚᱨᱚᱢ ᱠᱚ ᱵᱩᱡᱷᱟᱹᱜ ᱠᱟᱱ ᱛᱟᱦᱮᱱᱟ ᱜᱩᱢᱥᱟᱱᱤ ᱚᱱᱠᱟᱱᱟᱜ᱾
ᱦᱮᱸ᱾ ᱜᱩᱢᱴᱟᱹᱱᱤ, ᱢᱟᱱᱮ ᱥᱤᱛᱩᱝ ᱵᱟᱭ ᱥᱤᱛᱩᱝ ᱮᱫ ᱨᱮᱦᱚᱸ ᱜᱩᱢᱴᱟᱹᱱᱤ ᱵᱤᱥᱤ᱾ ᱚᱱᱟ ᱨᱮᱜᱮ ᱵᱷᱟᱜᱮ ᱵᱟᱝ ᱵᱩᱡᱷᱟᱹᱜ ᱠᱟᱱᱟ᱾
ᱦᱮᱸ ᱦᱮᱸ ᱦᱮᱸ᱾
ᱟᱯᱮ ᱥᱮᱜ ᱨᱚᱦᱚᱭ ᱫᱟᱠᱚ ᱥᱮ ᱵᱟᱝ?
ᱦᱩᱸ ᱟᱞᱮ ᱥᱮᱫ ᱦᱚᱸ ᱱᱤᱭᱟᱹ ᱜᱷᱟᱹᱲᱤ ᱫᱚ ᱟᱸ ᱨᱚᱦᱚᱭ ᱞᱟᱜᱟᱣ ᱞᱮᱱ ᱜᱮᱭᱟ ᱟᱫᱚ ᱱᱚᱜ-ᱚᱭ ᱛᱟᱞᱟᱨᱮ ᱠᱟᱹᱴᱤᱡ ᱟᱸ ᱵᱟᱹᱫ ᱠᱚᱨᱮᱱᱟᱜ ᱫᱟᱜ ᱠᱚᱦᱚᱸ ᱟᱸᱡᱮᱫ ᱧᱚᱜ ᱱᱟ ᱛᱚ ᱟᱨᱠᱤ᱾ ᱟᱫᱚ ᱠᱟᱱ ᱱᱚᱜᱼᱚᱭ ᱦᱚᱞᱟᱭ ᱫᱟᱜᱽ ᱠᱮᱼᱟᱭ ᱟᱫᱚ ᱟᱫᱚ ᱠᱟᱹᱴᱤᱡᱽ ᱛᱚᱸᱵᱟ ᱧᱚᱜ ᱮᱱᱟ ᱟᱨᱦᱚᱸ ᱟᱫᱚ ᱨᱚᱦᱚᱭ ᱦᱩᱭᱩᱜᱼᱟ ᱟᱨᱦᱚ ᱡᱚᱫᱤ ᱵᱟᱨᱯᱮ ᱫᱤᱱᱮ ᱫᱟᱜᱽ ᱢᱟ ᱛᱟᱦᱞᱮ ᱨᱚᱦᱚᱭ ᱜᱟᱱᱚᱜ ᱞᱮᱠᱟᱜ ᱜᱮ ᱵᱩᱡᱷᱟᱹᱜ ᱠᱟᱱᱟ᱾ ᱟᱫᱚ ᱡᱩᱫᱤ ᱵᱟᱭ ᱫᱟᱜᱽᱢᱟ ᱛᱚ ᱟᱨᱚ ᱵᱟᱹᱫᱽ ᱠᱚᱨᱮᱱᱟᱜ ᱫᱟᱜᱽ ᱠᱚ ᱟᱸᱡᱮᱫ ᱤᱫᱤᱭᱟ ᱟᱨᱠᱤ᱾
ᱦᱮᱸ ᱟᱫᱚ ᱱᱮᱛᱟᱨ ᱫᱚ ᱚᱱᱠᱟᱜ ᱜᱮ ᱫᱟᱜᱽ ᱤᱫᱤᱭᱤᱭᱟ ᱫᱟᱜᱽ ᱫᱚ ᱵᱟᱭ ᱵᱚᱱᱫᱚᱭᱟ᱾
ᱟᱨ ᱟᱯᱮ ᱥᱮᱱᱟᱜ ᱪᱟᱥᱵᱟᱥ ᱠᱚᱫᱚ ᱪᱮᱫ ᱞᱮᱠᱟ ᱦᱩᱭᱩᱜ ᱠᱟᱱᱟ᱾
ᱟᱞᱮ ᱥᱮᱱᱟᱜ ᱪᱟᱥᱵᱟᱥ? ᱟᱞᱮ ᱥᱮᱱᱟᱜ ᱪᱟᱥᱼᱵᱟᱥ ᱵᱚᱞᱛᱮ ᱜᱮᱞᱮ ᱚᱱᱮ ᱵᱟᱨ ᱠᱟᱴ ᱦᱳᱲᱳ, ᱟᱹᱞᱩ ᱠᱷᱚᱥᱞᱟ᱾ ᱛᱟᱯᱚᱨᱮ ᱱᱤᱛᱚᱜ ᱛᱚ ᱦᱳᱲᱳ ᱟᱨ ᱤᱭᱟᱹ ᱠᱟᱞᱞᱟ᱾ ᱠᱩᱸᱫᱽᱨᱤ ᱠᱚᱠᱚ ᱨᱚᱦᱚᱭᱟ ᱟᱨ ᱠᱤ ᱠᱷᱩᱵ ᱠᱚᱢ ᱜᱮ, ᱠᱩᱫᱽᱨᱤᱤᱴ, ᱯᱚᱴᱚᱞ ᱫᱚ ᱠᱷᱩᱵ ᱠᱚᱢ ᱜᱮᱭᱟ ᱟᱨᱠᱤ᱾
ᱟᱪᱪᱷᱟ ᱟᱪᱪᱷᱟ᱾
ᱢᱟᱱᱮ ᱠᱚ ᱨᱚᱦᱚᱭ ᱠᱟᱫᱟ ᱟᱨᱠᱤ ᱟᱹᱞᱩᱥ ᱟᱞᱩ ᱛᱟᱲᱟᱣ ᱠᱟᱛᱮᱫ᱾
ᱟᱪᱪᱷᱟ᱾ ᱚ᱾
ᱟᱯᱮ ᱥᱮᱫ ᱫᱚ?
ᱦᱩᱸ ᱟᱞᱮᱥᱮᱫ ᱦᱚᱸ ᱱᱤᱭᱟᱹ ᱜᱷᱟᱹᱲᱤ ᱫᱚ ᱞᱟᱹᱭ ᱞᱮᱠᱷᱟᱱ ᱫᱚ, ᱟᱸ ᱢᱮᱱᱟᱜ ᱜᱮᱭᱟ ᱚᱱᱠᱟᱱ ᱵᱟᱹᱫ ᱨᱮ ᱢᱮᱱᱟᱜ ᱜᱮᱭᱟ ᱥᱚᱸᱥᱟ ᱠᱚ ᱢᱮᱱᱟᱜᱼᱟ᱾ ᱟᱸ ᱥᱚᱸᱥᱟ ᱜᱮ ᱢᱮᱱᱟᱜᱼᱟ ᱱᱤᱭᱟᱹ ᱜᱷᱟᱹᱲᱤᱡ ᱫᱚ ᱡᱟᱹᱥᱛᱤ, ᱜᱚᱴᱟ ᱜᱮ ᱚᱱᱠᱟ ᱜᱮᱠᱚ ᱨᱚᱦᱚᱭ ᱠᱟᱜᱼᱟ᱾ ᱟᱞᱮᱥᱮᱫ ᱫᱚ ᱪᱚ ᱵᱟᱝ ᱟᱹᱡᱟᱹᱲᱤ ᱦᱟᱛᱟᱲᱚᱜᱼᱟ ᱟᱨ ᱨ ᱮᱴᱟ ᱵᱩᱛ ᱠᱚᱨᱮ ᱦᱩᱭᱜᱤ ᱡᱥ ᱟᱨᱤ
ᱚ᱾ ᱥᱚᱥᱟ, ᱥᱚᱥᱟ ᱵᱟᱹᱜᱤᱭᱟᱛᱮ ᱟᱨᱚ ᱮᱴᱟᱜ ᱟᱱᱟᱡᱽ ᱠᱚ ᱵᱟᱝ ᱦᱩᱭᱩᱜᱼᱟ?
ᱦᱮᱸ ᱦᱮᱸ ᱦᱩᱭᱩᱜ ᱜᱮᱭᱟ ᱟᱫᱚ ᱱᱤᱭᱟᱹ ᱜᱷᱟᱹᱲᱤ ᱫᱚ ᱟᱸ ᱱᱤᱭᱟᱹ ᱫᱚ ᱚᱱᱰᱮ ᱵᱟᱝ ᱦᱩᱭᱩᱜᱼᱟ᱾ ᱚᱱᱟ ᱵᱟᱫ ᱠᱟᱛᱮ ᱨᱮᱦᱚᱸ ᱥᱚᱸᱥᱟ ᱛᱚ ᱦᱳᱭᱳᱜ ᱠᱟᱱ ᱜᱮ᱾ ᱢᱟᱹᱨᱤᱡᱽ ᱦᱩᱭᱩᱜᱼᱟ᱾ ᱟᱨᱠᱤ ᱢᱟᱱᱮ ᱱᱮᱛᱟᱨ ᱢᱟᱨᱤᱡ ᱦᱩᱭᱩᱜ ᱜᱮᱭᱟ ᱚᱱᱟ ᱵᱟᱫ ᱠᱟᱛᱮ ᱠᱚᱱᱰᱷᱟ᱾ ᱡᱟᱦᱟᱸ ᱠᱚ ᱞᱟᱹᱭᱟ ᱵᱚᱨᱥᱟᱛᱤ ᱠᱚᱸᱰᱷᱟ ᱦᱚᱛᱚᱫ ᱚ-ᱚᱱᱟ ᱠᱚᱮ ᱦᱩᱭᱩᱜ ᱠᱟᱱ ᱜᱮᱭᱟ ᱟᱨᱠᱤ᱾
ᱠᱚᱸᱰᱷᱟ ᱢᱟ ᱱᱮᱛᱟᱨ ᱵᱚᱨᱥᱟ ᱨᱮᱭᱟᱜ ᱠᱚᱸᱰᱷᱟ ᱠᱚ ᱨᱚᱦᱚᱭᱟ ᱟᱨᱠᱤ, ᱜᱚᱰᱟ ᱜᱚᱰᱟ ᱠᱚᱨᱮᱜ ᱡᱟᱭᱜᱟ ᱠᱚᱨᱮᱜ᱾ ᱱᱚᱛᱮ ᱠᱚ ᱨᱚᱦᱚᱭ ᱫᱚᱠᱚ ᱨᱚᱦᱚᱭ ᱛᱟᱦᱮᱸᱫᱼᱟ᱾ ᱫᱤᱠᱩ ᱠᱚᱣᱟ, ᱦᱚᱲ ᱠᱚᱫᱚ ᱵᱟᱠᱚ ᱨᱚᱦᱚᱭᱟ ᱟᱨᱠᱤ᱾
ᱦᱩᱸ, ᱛᱟᱦᱞᱮ ᱟᱯᱮ ᱥᱮᱫ ᱫᱚ ᱪᱮᱫ ᱠᱟᱱᱟ ᱫᱤᱥᱚᱢ ᱠᱚ ᱵᱤᱨ ᱫᱤᱥᱚᱢ ᱥᱮ ᱪᱮᱫ ᱞᱮᱠᱟ ᱟᱯᱮ ᱥᱮᱫ ᱫᱚ?
ᱵᱤᱨ ᱫᱤᱥᱢ, ᱵᱟᱞᱤ ᱫᱤᱥᱚᱢ, ᱠᱚᱞᱞᱟᱡ ᱫᱤᱥᱚᱢ᱾
ᱦᱮᱸ ᱚ᱾
ᱤᱱᱟᱹᱜᱮ᱾ ᱟᱯᱮ ᱥᱮᱫ ᱫᱚ?
ᱪᱤᱫ ᱯᱮ ᱨᱚᱦᱚᱭ ᱜᱮᱭᱟ?
ᱥᱟᱹᱨᱩ ᱥᱟᱨᱩ ᱫᱚ? ᱢᱤᱫ ᱵᱟᱨ ᱦᱚᱲ ᱟᱨᱠᱤ᱾
ᱟᱪᱪᱷᱟ ᱟᱪᱪᱷᱟ ᱦᱮᱸ᱾ ᱩᱱᱟᱹᱜ ᱡᱟᱹᱥᱛᱤ ᱫᱚ ᱵᱟᱝ ᱦᱩᱭᱩᱜᱼᱟ ᱟᱨᱠᱤ ᱡᱮᱞᱮᱠ ᱟᱹᱛᱤᱧᱚᱜ ᱟᱹᱠᱷᱨᱤᱧ᱾ ᱟᱨᱠᱤ ᱢᱟᱱᱮ
ᱨᱚᱦᱚᱭ ᱠᱟᱜᱼᱟ ᱠᱚ ᱢᱟᱱᱮ ᱫᱚᱥ ᱠᱟᱴᱟ ᱯᱟᱸᱪ ᱠᱟᱴᱟ ᱚᱱᱟ ᱢᱤᱫᱵᱟᱨ ᱪᱟᱹᱥᱤ ᱟᱨᱠᱤ ᱡᱷᱚᱛᱚ ᱫᱚ ᱵᱟᱝ᱾
ᱟᱪᱪᱷᱟ ᱟᱪᱪᱷᱟ᱾
ᱟᱹᱞᱩ ᱜᱤ ᱡᱟᱹᱥᱛᱤ ᱠᱚ ᱨᱚᱦᱚᱭᱟ ᱟᱹᱞᱩ ᱟᱨ ᱠᱷᱚᱥᱞᱟ ᱦᱩᱲᱩ᱾ ᱟᱨ ᱠᱟᱞᱞᱟ, ᱤᱱᱟᱹ ᱠᱚᱜᱮ ᱡᱟᱹᱥᱛᱤ ᱟᱹᱱᱤᱡ ᱟᱨᱠᱤ ᱵᱮᱥᱤ᱾
ᱦᱮᱸ᱾ ᱟᱞᱮ ᱥᱮᱫ ᱫᱚ ᱠᱷᱟᱱ ᱞᱟᱦᱟᱜᱮ ᱠᱩᱠᱞᱤ ᱢᱮᱱᱟᱜᱼᱟ, ᱫᱚᱦᱚ ᱞᱮᱜᱼᱟ ᱵᱤᱱ᱾ ᱟᱨᱠᱤ ᱟᱞᱮ ᱥᱮᱫ ᱫᱚ ᱪᱮᱫ ᱫᱤᱥᱚᱢ ᱟᱨ ᱪ ᱟᱞ ᱥᱮᱫ ᱫᱚ ᱞᱟᱹᱭ ᱞᱮᱠᱷᱟᱱ ᱫᱚ ᱟᱸᱻ᱾ ᱰᱟᱹᱦᱤ ᱫᱤᱥᱚᱢ ᱜᱮ ᱞᱟᱹᱭ ᱜᱟᱱᱚᱜᱼᱟ ᱟᱞᱮ ᱥᱮᱫ ᱫᱚ ᱟᱨᱠᱤ᱾ ᱡᱟᱹᱥᱛᱤ ᱠᱟᱭᱛᱮ ᱡᱟᱦᱟᱸ ᱰᱟᱹᱦᱤ ᱠᱚ ᱛᱟᱦᱮᱱ ᱫᱚ ᱟᱨᱠᱤ ᱠᱷᱮᱞᱳᱰ ᱜᱚᱰᱟ ᱠᱚ᱾ ᱚᱱᱠᱟ ᱜᱮ ᱞᱟᱹᱭ ᱜᱟᱱᱚᱜᱼᱟ ᱟᱨᱠᱤ ᱢᱟᱱᱮ ᱟᱹᱰᱤ ᱡᱟᱹᱥᱛᱤ ᱫᱟᱜ ᱨᱮᱦᱚᱸ ᱵᱟᱝ ᱞᱚᱥᱚᱫᱚᱜᱼᱟ ᱟᱨ ᱟᱨ ᱪᱤᱧ ᱞᱟᱹᱭᱟ ᱱᱟᱢᱟᱞ ᱞᱮᱠᱟ ᱦᱚᱸ ᱞᱟᱹᱭ ᱵᱟᱝ ᱜᱟᱱᱚᱜᱼᱟ ᱟᱨᱠᱤ ᱦᱮᱸ ᱫᱟᱜ ᱵᱟᱝ ᱛᱤᱸᱜᱩᱱᱟ ᱟᱨᱠᱤ᱾
ᱚᱦ ᱚᱱᱟ ᱫᱚ ᱚᱠᱟ ᱫᱷᱟᱨᱮ ᱥᱟᱭᱤᱴ ᱟᱨᱠᱤ?
ᱟᱞᱮ ᱥᱮᱫ ᱞᱟᱹᱭ ᱞᱮᱠᱷᱟᱱ ᱫᱚ ᱚᱸᱭ ᱟᱞᱮ ᱫᱚ ᱚᱸᱭ ᱢᱮᱫᱱᱤᱯᱩᱨ᱾ ᱟᱸᱡᱚᱢ ᱠᱟᱜ ᱜᱮᱵᱤᱱ, ᱟᱞᱮ ᱥᱮᱫ ᱠᱷᱚᱱᱟᱜ ᱫᱚ ᱠᱟᱹᱴᱤᱡᱽ ᱥᱟᱺᱜᱤᱧ ᱫᱚ ᱵᱟᱝ ᱥᱟᱺᱜᱤᱧᱚᱜᱼᱟ ᱟᱨᱠᱤ᱾ ᱟᱨ ᱱᱚᱣᱟ ᱥᱟᱭᱤᱰ ᱜᱤ ᱟᱨᱠᱤ ᱢᱮᱱᱤᱯᱩᱨ ᱥᱟᱭᱤᱴ᱾
ᱛᱟᱦᱚᱞᱮ ᱟ ᱟᱯᱮ ᱥᱮᱱᱟᱜ ᱢᱟᱱᱮ ᱫᱟᱜᱽ ᱵᱮᱵᱚᱥᱛᱟ ᱫᱚ ᱪᱤᱫ ᱠᱟᱱᱟ ᱟᱨᱠᱤ?
ᱫᱟᱜᱽ ᱫᱚ ᱟᱫᱚ ᱱᱮᱛᱟᱨ ᱢᱟ ᱦᱩᱸ ᱥᱮᱨᱢᱟ ᱫᱟᱜᱽ ᱫᱚ ᱞᱟᱹᱭ ᱞᱮᱠᱷᱟᱱ ᱚᱱᱠᱟ ᱜᱤ ᱟᱨᱠᱤ ᱢᱮ ᱟᱞᱮ ᱫᱚ ᱵᱟᱹᱫᱽ ᱛᱟᱞᱟ ᱨᱮ ᱛᱟᱞᱮ ᱚᱲᱟᱜ ᱛᱚ ᱟᱨᱠᱤ ᱚᱱᱟ ᱟᱹᱛᱩ ᱚᱱᱠᱟ ᱞᱮᱠᱟ ᱛᱮᱫᱚ ᱯᱩᱱ ᱥᱮᱫ ᱜᱮ ᱵᱟᱹᱛ ᱢᱮᱱᱟᱜᱼᱟ᱾ ᱟᱨ ᱡᱟᱦᱟᱸ ᱵᱮᱲᱰᱩᱡ ᱯᱟᱦᱟᱴᱟ ᱫᱚ ᱟᱠᱷᱟᱱ ᱚᱱᱛᱮ ᱫᱚ ᱢᱮᱱᱟᱜᱼᱟ ᱢᱮᱱᱤ ᱠᱚ ᱢᱮᱱᱟᱜᱼᱟ᱾ ᱢᱮᱱᱤ ᱥᱮᱞᱳ ᱠᱚ ᱢᱮᱛᱟᱜᱼᱟ ᱟᱨᱠᱤ ᱟᱨ ᱟᱨ ᱵᱮᱲᱟ ᱨᱟᱠᱟᱵ ᱯᱟᱦᱟᱴᱟ ᱦᱚᱸ ᱚᱝᱠᱟ ᱜᱮ ᱟᱨ ᱵᱟᱨ ᱯᱟᱦᱟᱴᱟ ᱡᱮᱢᱚᱱ ᱛᱚ ᱚᱱᱛᱮ ᱫᱚ ᱟᱠᱷᱟᱱ ᱢᱟᱱᱮ ᱵᱟᱹᱱᱩᱜᱼᱟ ᱠᱩᱧ ᱠᱚ ᱢᱮᱱᱟᱜᱼᱟ ᱮᱨᱟ ᱠᱚ ᱢᱮᱱᱟᱜᱼᱟ᱾ ᱟᱫᱚ ᱚᱱᱟ ᱯᱟᱦᱟᱴᱟ ᱫᱚ ᱡᱩᱫᱤ ᱡᱟᱹᱥᱛᱤ ᱵᱟᱭ ᱫᱟᱜᱽ ᱡᱟᱹᱲᱤ ᱞᱮᱠᱷᱟᱱ ᱟᱨᱠᱤ᱾ ᱟᱸ ᱨᱚᱦᱚᱭ ᱠᱚᱫᱚ ᱵᱟᱝ ᱦᱩᱭᱩᱜ ᱜᱮᱭᱟ ᱟᱨᱠᱤ ᱟᱫᱚ ᱨᱟᱵᱟᱝ ᱞᱟᱹᱜᱤᱫ ᱫᱚ ᱚᱭ ᱡᱟᱦᱟᱸ ᱢᱩᱞᱟᱹ ᱠᱚ, ᱢᱩᱞᱟᱹ ᱠᱚ ᱦᱩᱭᱩᱜ ᱜᱮᱭᱟ ᱟᱨᱠᱤ ᱢᱩᱞᱟᱹ ᱠᱚ ᱥᱟᱶ ᱛᱮ ᱡᱟᱦᱟᱸ ᱵᱚᱨᱵᱚᱴᱤ ᱠᱚ ᱚᱱᱟ ᱠᱚᱜᱮ ᱦᱩᱭᱩᱜᱼᱟ ᱵᱮᱸᱜᱟᱲ ᱠᱚ᱾
ᱚ ᱟᱫᱚ ᱢᱤ ᱢᱤᱱᱤ ᱛᱮ ᱫᱟᱜᱽ ᱦᱟᱛᱟᱣ ᱠᱟᱛᱮᱫ ᱵᱟᱝ ᱜᱟᱱᱚᱜᱼᱟ?
ᱟᱫᱚ ᱚᱱᱟ ᱫᱷᱟᱨᱮ ᱫᱚ ᱟᱨᱠᱤ ᱪᱮᱫ ᱞᱟᱹᱭ ᱞᱮᱠᱷᱟᱱ ᱫᱚ ᱫᱟᱜ ᱵᱟᱝ ᱨᱟᱠᱟᱵᱟ ᱟᱨᱠᱤ ᱢᱤᱱᱤ ᱠᱚᱨᱮᱱᱟᱜ ᱦᱚᱸ᱾ ᱢᱤᱱᱤ ᱫᱚ ᱢᱮᱱᱟᱜᱼᱟ, ᱰᱷᱮᱨ ᱧᱚᱜ ᱜᱮ ᱢᱮᱱᱟᱜᱼᱟ ᱟᱨᱠᱤ᱾ ᱟᱫᱚ ᱪᱮᱫ ᱞᱮᱠᱟ ᱫᱟᱜᱽ ᱵᱟᱝ ᱨᱟᱠ ᱠᱟᱵ ᱟ ᱟᱨᱠᱤ ᱚᱱᱮ ᱡᱟᱦᱟᱸ ᱥᱤᱛᱩᱝ ᱫᱤᱱ ᱫᱟᱜᱽ ᱵᱟᱝ ᱨᱟᱠᱟᱵᱟ ᱟᱹᱰᱤ ᱠᱚᱢ ᱠᱚᱢ ᱨᱟᱠᱟᱣᱼᱟ ᱟᱫᱚ ᱟᱨ ᱡᱟᱹᱱᱤᱡ ᱪᱚ ᱚᱛ ᱞᱟᱛᱟᱨ ᱨᱮ ᱫᱟᱜᱽ ᱵᱟᱹᱱᱩᱜᱼᱟ ᱚᱱᱠᱟ᱾ ᱚᱼᱱᱚᱝᱠᱟ ᱟᱱᱮ ᱵᱤᱫᱮᱥᱚ ᱥᱮᱫ ᱵᱟᱹᱵᱤᱱ ᱧᱮᱞ ᱠᱟᱜᱼᱟ ᱫᱟᱜ ᱢᱟᱱᱮ ᱢᱤᱱᱤ ᱫᱚ ᱢᱮᱱᱟᱜᱼᱟ ᱠᱤᱱᱛᱩ ᱫᱟᱜᱽ ᱵᱟᱝ ᱨᱟᱠᱟᱵᱼᱟ ᱟᱨᱠᱤ᱾
ᱚ ᱩᱱᱟᱹᱜ ᱥᱟᱨᱵᱷᱤᱥᱤᱝ ᱵᱟᱹᱱᱩᱜᱼᱟ᱾
ᱦᱩᱸ᱾
ᱚ᱾ ᱛᱟᱦᱚᱞᱮ ᱚᱱᱟ ᱤᱭᱟᱹ, ᱜᱷᱟᱸᱝᱨᱟ ᱠᱚ ᱱᱤᱛᱳᱜ ᱫᱚ ᱦᱩᱭᱩᱜᱼᱟ ᱜᱟᱹᱵᱟᱹᱨ ᱵᱚᱴᱤ ᱠᱚ᱾ ᱛᱟᱨᱯᱚᱨᱮ ᱪᱮᱜ ᱵᱤᱱ ᱞᱟᱹᱭ ᱠᱮᱫᱟ ᱵᱚᱨᱵᱚᱴᱤ?
ᱦᱩᱸ
ᱥᱮ ᱜᱷᱟᱝᱨᱟ᱾
ᱚ ᱜᱷᱟᱝᱨᱟ ᱫᱚ ᱟᱞᱮ ᱫᱚ᱾ ᱵᱚᱨᱵᱚᱴᱤ ᱜᱮᱞᱮ ᱞᱟᱹᱭᱟ ᱟᱨᱠᱤ ᱜᱟᱝᱨᱟ ᱫᱚ ᱵᱟᱝ ᱟᱸᱡᱚᱢ ᱵᱟᱲᱟ ᱟᱠᱟᱱᱟ ᱡᱮᱢᱚᱱ ᱞᱟᱦᱟ ᱛᱮᱵᱤᱱ ᱞᱟᱹᱭ ᱠᱮᱜᱼᱟ ᱠᱷᱚᱥᱞᱟ ᱚ ᱚᱱᱟ ᱠᱷᱚᱥᱞᱟ ᱢᱟᱱᱮ ᱫᱚ ᱚᱱᱟᱴᱟᱜ ᱫᱚ ᱟᱨᱚ ᱪᱮᱫ ᱟᱠᱷᱟᱱ?
ᱠᱷᱚᱥᱞᱟ ᱢᱟᱱᱮ, ᱠᱷᱚᱥᱞᱟ ᱟᱱᱥ ᱠᱚ ᱛᱤᱞ ᱤᱭᱟᱹ ᱠᱷᱚᱥᱞᱟ ᱜᱮ ᱠᱚ ᱞᱟᱹᱭᱟ ᱠᱷᱚᱥᱞᱟ ᱠᱚ ᱞᱟᱹᱭᱟ ᱟᱠᱚᱭ ᱠᱚ ᱞᱟᱹᱭᱟ ᱛᱤᱞ᱾
ᱚ ᱦᱮᱸ ᱛᱤᱞᱢᱤᱧ ᱵᱟᱝ᱾
ᱛᱤᱞᱢᱤᱧ ᱫᱚ ᱵᱟᱝ ᱠᱟᱱᱟ ᱾ ᱛᱤᱞᱢᱤᱧ ᱫᱚ ᱟᱨᱦᱚᱸ ᱟᱞᱟᱫᱟ᱾ ᱚᱱᱟ ᱢᱟ ᱦᱮᱜᱸᱼᱮ ᱱᱮᱛᱟᱨ ᱠᱚ ᱮᱨᱟ ᱟᱨᱠᱤ᱾ ᱱᱮᱛᱟᱨ ᱠᱚ ᱮᱨ ᱞᱮᱠᱷᱟᱱ ᱛᱤᱞᱢᱤᱧ᱾ ᱡᱟᱹᱱᱤᱡ ᱦᱟᱱᱮ ᱵᱷᱟᱫᱚᱨ ᱫᱟᱸᱥᱟᱭ ᱠᱚ ᱤᱨᱟ᱾ ᱚᱱᱟ ᱫᱚ
ᱟᱪᱪᱷᱟ ᱟᱪᱪᱷᱟ
ᱱᱚᱣᱟ ᱫᱚ ᱢᱟᱱᱮ ᱠᱷᱚᱥᱞᱟ ᱟᱹᱞᱩ ᱯᱚᱨᱮ ᱡᱟᱦᱟᱸ ᱦᱩᱭᱩᱜᱼᱟ, ᱟᱨᱠᱤ ᱠᱷᱚᱥᱞᱟ ᱠᱚ᱾
ᱢᱟᱱᱮ ᱪᱮᱜ, ᱟᱪᱪᱷᱟ ᱟᱪᱪᱷᱟ ᱟᱲᱟᱜ ᱵᱟᱝ ᱠᱷᱚᱥᱞᱟ ᱟᱲᱟᱜ᱾
ᱦᱟᱹᱴ ᱠᱷᱚᱥᱞᱟ ᱟᱲᱟᱜ ᱫᱚ ᱵᱟᱝ, ᱠᱷᱚᱥᱞᱟ ᱜᱮ ᱟᱨᱠᱤ᱾
ᱦᱩᱸ ᱟᱪᱪᱷᱟ ᱛᱟᱦᱚᱞᱮ ᱚᱱᱟ ᱨᱮᱱᱟᱜ ᱡᱚ ᱫᱚᱠᱚ ᱪᱤᱠᱟᱹᱭᱟ? ᱢᱟᱱᱮ ᱪᱮᱫ ᱞᱟᱹᱜᱤᱫ ᱥᱩᱱᱩᱢ ᱞᱟᱹᱜᱤᱫ, ᱥᱩᱱᱩᱢ᱾
ᱦᱮᱸ
ᱥᱩᱱᱩᱢ ᱵᱟᱫ ᱠᱟᱛᱮᱫ ᱦᱚᱸ ᱡᱮᱢᱚᱱ ᱚᱱᱮ, ᱟᱛᱟ ᱠᱟᱛᱮ ᱠᱚ ᱨᱤᱫᱟ᱾
ᱟᱛᱟ ᱠᱟᱛᱮᱜ᱾ ᱵᱟᱝ ᱤᱧ ᱫᱚ ᱵᱟᱹᱧ ᱵᱟᱲᱟᱭᱟ ᱚᱱᱟ ᱫᱚ, ᱟᱛᱟ ᱠᱟᱛᱮᱫ ᱠᱚ ᱨᱤᱫᱟ ᱢᱟᱱᱮ ᱦᱮᱸ ᱤᱭᱟᱹ ᱦᱟᱱᱮ ᱯᱳᱴᱳᱨ ᱠᱟᱛᱮᱜ ᱵᱚᱨᱚᱱ ᱠᱚ ᱵᱟᱴᱱᱟᱭᱟ ᱚᱱᱟᱧ ᱵᱟᱲᱟᱭᱟ᱾
ᱟᱪᱪᱷᱟ ᱯᱳᱴᱳᱨ ᱠᱟᱛᱮ ᱟᱪᱪᱷᱟ ᱪᱮᱫ ᱪᱚᱝ ᱵᱟᱝᱞᱤᱧ ᱵᱩᱡᱷᱟᱹᱣ ᱫᱟᱲᱮᱭᱟᱜ ᱠᱟᱱᱟ᱾
ᱠᱚᱵᱟᱴᱱᱟᱭᱟ ᱦᱮᱸ᱾
ᱟᱪᱪᱷᱟ ᱟᱪᱪᱷᱟ
ᱟᱨ ᱡᱟᱦᱟᱸ ᱫᱚ ᱛᱤᱞᱫ, ᱛᱩᱲᱤ ᱛᱩᱲᱤ ᱦᱚᱸ ᱦᱩᱭᱩᱜ ᱜᱮᱭᱟ᱾
ᱦᱮᱸ
ᱟᱫᱚ ᱟᱹᱞᱩᱭᱟᱠᱚ ᱥᱮ ᱟᱫᱚ ᱛᱩᱲᱤ ᱫᱚ ᱠᱷᱩᱵ ᱮᱠᱴᱟ ᱵᱟᱠᱚ ᱮᱨᱟ ᱡᱟᱦᱟᱸᱭ ᱡᱩᱫᱤ ᱟᱞᱩ ᱵᱟ ᱢᱟᱱᱮ ᱵᱟᱹᱲᱛᱤᱜ ᱠᱟᱱᱛᱟᱭᱟ ᱛᱟᱦᱞᱮ ᱞᱟᱹᱭᱟᱭ ᱤᱧᱫᱚ ᱟᱫᱚ, ᱚᱱᱟ ᱡᱟᱭᱜᱟᱨᱮ ᱛᱩᱲᱤᱧ ᱮᱨ ᱠᱟᱜᱼᱟ᱾ ᱛᱩᱲᱤ ᱜᱩᱦᱩᱢ, ᱢᱟᱱᱮ ᱟᱹᱞᱩ ᱥᱟᱶᱛᱮᱜᱮ ᱦᱩᱭᱩᱜᱼᱟ ᱚᱱᱟ ᱠᱚᱫᱚ᱾
ᱦᱩᱸ ᱢᱟᱱᱮ ᱟᱞᱩ ᱠᱤ ᱟᱹᱰᱤ ᱡᱟᱹᱥᱛᱤ ᱜᱮ ᱦᱳᱭᱳᱜᱼᱟ?
ᱦᱮᱸ ᱟᱹᱞᱩ ᱜᱮ ᱵᱮᱥᱤ᱾
ᱢᱟᱱᱮ ᱡᱩᱫᱤ ᱟᱹᱞᱩ ᱥᱤᱡᱤᱱ ᱦᱳᱭᱳᱜᱼᱟ ᱟᱹᱞᱩ ᱨᱚᱦᱚᱭ ᱜᱮ ᱢᱟᱱᱮ ᱜᱚᱴ ᱴᱟ ᱵᱟᱹᱫ ᱜᱮ ᱟᱹᱞᱩ ᱟᱨ ᱟᱹᱞᱩ
ᱦᱳᱭ ᱟᱹᱞᱩ ᱟᱨ ᱡᱟᱦᱟᱸ ᱠᱚ ᱢᱟᱱᱮ ᱵᱟᱹᱠᱤ ᱛᱟᱦᱮᱱᱟ ᱟᱨᱠᱤ ᱵᱟᱠᱚ ᱨᱚᱦᱚᱭ ᱞᱟᱹᱜᱤᱫᱚᱜᱼᱟ ᱚᱱᱟ ᱠᱚᱫᱚ ᱛᱩᱲᱤ ᱠᱟᱜᱼᱟ ᱠᱚ ᱚᱠᱚᱭ ᱠᱚᱠᱚ ᱜᱩᱦᱩᱢ ᱠᱟᱜᱼᱟ ᱤᱱᱟᱹ᱾
ᱚ ᱟᱪᱪᱷᱟ ᱥᱟᱵ ᱵᱮᱥ ᱡᱩᱫᱤ ᱟᱯᱮ ᱥᱮᱫ ᱵᱤᱨ ᱫᱤᱥᱚᱢ ᱠᱟᱱᱠᱷᱟᱱ᱾ ᱛᱟᱦᱚᱞᱮ ᱵᱤᱨ ᱡᱤᱭᱟᱹᱞᱤ ᱠᱚ ᱢᱟᱱᱮ ᱚᱱᱠᱟ ᱮᱴᱠᱮᱴᱚᱬᱮ ᱵᱟᱠᱚ ᱥᱤᱨᱡᱟᱹᱼᱟ ᱡᱮ ᱟᱹᱞᱩ ᱛᱟᱦᱮᱸ ᱞᱮᱱᱠᱷᱟᱱ ᱜᱮᱛᱚ ᱢᱤᱫᱴᱮᱱ ᱵᱚᱛᱚᱨ ᱢᱮᱱᱟᱜᱼᱟ ᱟᱨᱠᱤ ᱵᱤᱡᱽᱟᱹᱞᱤ ᱠᱚᱣᱟᱜ ᱦᱚᱸ᱾ ᱪᱮᱫ ᱞᱮᱠᱟ ᱦᱟᱹᱜ ᱠᱷᱟᱱ᱾
ᱚ ᱦᱟᱹᱛᱤ ᱠᱚ᱾
ᱦᱟᱸ
ᱦᱟᱹᱛᱤ ᱠᱚ ᱢᱟᱱᱮ ᱟᱞᱮ ᱥᱮᱫ ᱫᱚᱠᱚ ᱦᱮᱜ ᱫᱚᱠᱚ ᱦᱤᱡᱩᱜᱼᱟ ᱢᱟᱱᱮ ᱞᱟᱜᱟ ᱟᱹᱜᱩᱣᱟᱞᱮ ᱠᱷᱟᱱ ᱠᱚ ᱦᱤᱡᱩᱜᱼᱟ ᱵᱟᱝᱠᱷᱟᱱ ᱫᱚ ᱵᱟᱝ᱾
ᱦᱮᱡ ᱫᱚᱠᱚ ᱦᱤᱡᱩᱜ-ᱟ ᱩᱱᱠᱩ ᱢᱤᱫ ᱧᱤᱫᱟᱹ ᱦᱚᱸ ᱵᱟᱠᱚ ᱠᱚ ᱠᱟᱴᱟᱣᱟ ᱥᱚᱸᱜᱮ ᱯᱟᱨᱚᱢ ᱪᱟᱞᱟᱜ ᱟᱠᱚ ᱟᱨᱠᱤ
ᱦᱚ ᱟᱞᱮ ᱥᱮᱫ ᱦᱚᱸ ᱟᱹᱞᱩ ᱫᱚᱞᱮ ᱨᱚᱦᱚᱭ ᱜᱮᱭᱟ ᱟᱨᱠᱤ ᱩᱱᱟᱹᱜ ᱡᱟᱹᱥᱛᱤ ᱫᱚ ᱵᱟᱝ ᱟᱨᱠᱤ ᱡᱚᱠᱷᱚᱱ ᱞᱮ ᱨᱚᱦᱚᱭᱟ ᱟᱨᱠᱤ ᱩᱱᱟᱹ ᱚᱠᱛᱚ ᱜᱮᱠᱚ ᱦᱤᱡᱩᱜ-ᱟ ᱢᱟᱱᱮ ᱪᱮᱫ ᱚᱱᱟ ᱡᱚᱢ ᱩᱫᱽᱫᱮᱥᱥᱚ ᱠᱟᱛᱮ ᱠᱚ ᱦᱤᱡᱩᱜ-ᱟ ᱥᱮ ᱪᱮᱫ ᱩᱫᱽᱫᱮᱥᱥᱚ ᱠᱟᱛᱮ ᱠᱚ ᱦᱤᱡᱩᱜ-ᱟ ᱥᱮ ᱞᱟᱜᱟ ᱯᱟᱨᱚᱢ ᱞᱮᱠᱟ ᱟᱞᱮ ᱥᱮᱫ ᱢᱟ ᱵᱟᱝ ᱜᱮᱠᱚ ᱦᱤᱡᱩᱜ-ᱟ ᱟᱨᱠᱤ
ᱦᱳᱭ ᱟᱫᱚ ᱠᱚ ᱞᱟᱜᱟ ᱟᱹᱜᱩ ᱞᱮᱠᱚ ᱠᱷᱟᱱ ᱠᱚ ᱩᱱᱠᱩ ᱦᱚᱸ ᱚᱠᱟ ᱥᱮᱫ ᱠᱚ ᱪᱟᱞᱟᱜ ᱞᱟᱡ ᱡᱟᱞᱟ ᱛᱚ ᱵᱚᱰᱳ ᱡᱟᱞᱟ ᱞᱟᱡ ᱨᱮᱭᱟᱜ ᱡᱟᱦᱟ ᱦᱟᱨᱠᱮᱛ ᱥᱟᱥᱮᱛᱮ ᱵᱩᱡ ᱠᱮᱫᱟᱭ ᱟᱫᱚ ᱩᱱᱠᱩ ᱦᱚᱸᱛᱚ ᱚᱱᱠᱟ ᱞᱟᱡ ᱡᱚᱢ ᱵᱟᱭ ᱧᱟᱢ ᱞᱮᱠᱷᱟᱱ ᱫᱚ ᱟᱫᱚ ᱠᱟᱲᱟ ᱞᱮᱠᱟᱭ ᱟᱬᱜᱚᱱᱟᱭ ᱫᱟᱹᱲ ᱟᱲᱜᱚᱱᱟᱭ ᱟᱨ ᱟᱢ ᱡᱩᱫᱤ ᱚᱸᱰᱮ ᱜᱮ ᱡᱩᱫᱤ ᱡᱩᱫᱤᱢ ᱫᱟᱹᱲ ᱠᱷᱟᱸᱡᱚᱜ-ᱟ ᱛᱟᱦᱚᱞᱮ ᱟᱢᱟᱜ ᱫᱚ ᱵᱤᱯᱚᱫ ᱜᱮᱭᱟ
ᱚ ᱢᱟᱱᱮ ᱱᱚᱝᱠᱟ ᱫᱚ ᱵᱟᱨ ᱥᱮᱨᱢᱟ ᱯᱮ ᱥᱮᱨᱢᱟ ᱞᱮᱠᱟ ᱧᱮᱞ ᱦᱩᱭ ᱟᱠᱟᱱᱟ ᱟᱨᱠᱤ ᱢᱟᱱᱮ ᱚᱱᱟ ᱚᱠᱛᱚ ᱜᱮ ᱟᱨᱠᱤ ᱟᱹᱞᱩ ᱛᱚ ᱟᱨ ᱡᱷᱚᱛᱚ ᱥᱤᱡᱤᱱ ᱫᱚ ᱟᱞᱮ ᱥᱮᱫ ᱫᱚ ᱵᱟᱠᱚ ᱦᱸ ᱜᱮᱭᱟ ᱡᱮᱢᱚᱱ ᱱᱭᱟ ᱥᱮᱫ ᱥᱮᱨᱢᱟ ᱠᱚ ᱪᱟᱥᱟ ᱟᱚ ᱥᱮᱱ ᱫᱚ ᱵᱟᱝᱠᱚ ᱪᱟᱥ ᱫᱟᱲᱮᱭᱟᱜ-ᱟ ᱟᱨᱠᱤ